ᱦᱚᱭ
ᱦᱮᱸ ᱡᱚᱦᱟᱨ ᱜᱮ ᱨᱚᱲ ᱠᱚ ᱟᱸᱡᱚᱢᱚᱜ ᱠᱟᱱᱟ ᱥᱮ ᱵᱟᱝ ᱯᱩᱥᱴᱟᱹᱣ ᱥᱟᱺᱦᱤᱡ?
ᱦ ᱯᱩᱥᱴᱟᱹᱣ ᱜᱮ ᱟᱸᱡᱚᱢᱚᱜ ᱠᱟᱱᱟ, ᱱᱮ ᱱᱟᱯᱟᱭ ᱵᱟᱲᱟ ᱜᱮ?
ᱦᱩ ᱱᱟᱯᱟᱭ ᱵᱟᱲᱟ ᱜᱮ, ᱟᱢᱜᱮ ᱦᱟᱸᱜ?
ᱦᱚᱭ ᱤᱧ ᱦᱚ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱤ ᱟᱫᱚ ᱫᱟᱜ ᱡᱟᱹᱲᱤ ᱨᱮᱱᱟᱜ ᱠᱷᱚᱵᱚᱨ ᱠᱚ ᱪᱮᱫᱞᱮᱠᱟ ᱞᱟᱹᱭ ᱛᱟᱞᱟᱝ ᱢᱮ ᱟᱯᱮ ᱚᱱᱛᱮ?
ᱫᱟᱜ ᱡᱟᱹᱲᱤ ᱫᱚ ᱦᱟᱸᱜ ᱫᱟᱜ ᱠᱮᱫ ᱜᱮ ᱵᱷᱟᱜᱤ ᱜᱮ ᱦᱟᱸᱜ ᱦᱚᱞᱟ, ᱟᱫᱚ ᱦᱟᱸᱜ ᱫᱟᱜ ᱫᱚ ᱩᱱᱟᱹᱜ ᱢᱟᱴᱷ ᱠᱚᱨᱮ ᱫᱚ ᱦᱟᱸᱜ ᱵᱟᱝ ᱡᱚᱢᱟ ᱞᱮᱱᱟ ᱟᱫᱚ ᱦᱟᱸᱜ ᱵᱷᱟᱜᱮ ᱜᱮᱭ ᱫᱟᱜ ᱠᱮᱫᱟ ᱟᱯᱮ ᱚᱱᱛᱮ ᱜᱮ ᱪᱮᱫ ᱞᱮᱠᱟ?
ᱟᱞᱮ ᱥᱮᱫ ᱦᱚᱸ ᱫᱚᱢᱮ ᱫᱟᱜ ᱵᱟᱲᱟ ᱠᱮᱫᱟ ᱦᱚᱞᱟ ᱫᱚ ᱱᱚᱛᱮ ᱟᱹᱭᱩᱵ ᱛᱤᱱ ᱵᱟᱡᱮ ᱯᱚᱨ ᱠᱷᱚᱱ ᱜᱮ ᱫᱚᱢᱮ ᱫᱟᱜ ᱠᱮᱫᱟ ᱟᱫᱚ ᱟᱹᱰᱤ ᱡᱳᱨ ᱦᱩᱰᱩᱨ ᱵᱤᱡᱽᱞᱤ ᱟᱹᱰᱤ ᱵᱚᱛᱚᱨ ᱜᱮ ᱵᱩᱡᱷᱟᱹᱜ ᱠᱟᱱᱟ ᱾
ᱦᱩᱸ ᱦᱩᱸ ᱟᱫᱚ ᱵᱟᱝ ᱫᱟᱜ ᱨᱮᱦᱚᱸ ᱵᱟᱝ ᱜᱟᱱᱚᱜ ᱠᱟᱱᱟ ᱦᱟᱸᱜ ᱠᱚᱭᱮ ᱫᱤᱱ ᱯᱚᱨ ᱦᱟᱸᱜ ᱵᱚᱨᱥᱟ ᱨᱮᱭᱟᱜ ᱪᱟᱥ ᱠᱚ ᱦᱤᱡᱩᱜ ᱠᱟᱱᱟ ᱟᱫᱚ ᱦᱟᱜ ᱜᱟᱹᱪᱷᱤ ᱠᱚ ᱛᱯᱚᱨ ᱦᱩᱭᱩᱜᱼᱟ ᱚᱱᱟᱛᱮ ᱫᱟᱜ ᱫᱚ ᱦᱟᱸᱜ ᱫᱟᱜ ᱞᱮᱠᱷᱟᱱ ᱵᱷᱟᱜᱮ ᱦᱩᱭᱩᱜᱼᱟ᱾
ᱦᱳᱭ ᱦᱳᱭ ᱟᱫᱚ ᱢᱟᱥᱮ ᱞᱟᱹᱭ ᱛᱟᱞᱟᱝ ᱢᱮ ᱪᱮᱫ ᱠᱚᱢ ᱪᱤᱠᱟ ᱵᱟᱲᱟᱭᱮᱫᱟ? ᱛᱮᱤᱦᱮᱧ ᱜᱟᱯᱟ ᱫᱚ ᱾
ᱛᱤᱦᱤᱧ ᱜᱟᱯᱟ ᱫᱚ ᱦᱟᱸᱟᱜ ᱚᱲᱟᱜ ᱠᱚᱨᱮᱱᱟᱜ ᱠᱟᱹᱢᱤ ᱠᱚᱜᱮ ᱠᱚᱨᱟᱣ ᱦᱩᱭᱩᱜ ᱠᱟᱱᱟ᱾ ᱟᱫᱚ ᱦᱟᱸᱜ ᱛᱮᱦᱮᱧ ᱫᱚ ᱟᱞᱟᱝ ᱦᱟᱸᱜ ᱜᱟᱞᱢᱟᱨᱟᱜ ᱠᱟᱱᱟ ᱦᱟᱸᱜ ᱟᱵᱚᱣᱟᱜ ᱮᱭᱟᱭ ᱤᱫᱤ ᱠᱟᱛᱮᱜ ᱡᱮᱦᱮᱛᱩ ᱟᱵᱚ ᱱᱤᱛᱚᱜ ᱡᱟᱦᱟᱸ ᱵᱚ ᱠᱟᱹᱢᱤ ᱠᱟᱱᱟᱹ ᱚᱱᱟ ᱫᱚ ᱦᱟᱸᱜ ᱰᱟᱴᱟ ᱡᱟᱦᱟᱸ ᱨᱮᱠᱚᱰᱤᱝ ᱚᱜ ᱠᱟᱱᱟ ᱟᱵᱚᱣᱟᱜ ᱛᱚ ᱚᱱᱟᱦᱟᱸ ᱥᱮᱭ ᱮᱭᱟᱭ ᱨᱮᱜᱮ ᱤ ᱦᱟᱸᱜ ᱚᱱᱟ ᱠᱚᱱ ᱵᱷᱟᱴᱚᱜᱼᱟ, ᱛᱚ ᱮᱭᱟᱭ ᱤᱫᱤ ᱠᱟᱛᱮ ᱞᱟᱝ ᱜᱟᱞᱢᱟᱨᱟᱜ ᱛᱦᱤᱧ ᱫᱚ ᱦᱟᱸᱜ᱾ ᱡᱮ ᱟᱵᱚ ᱥᱟᱱᱛᱟᱲ ᱥᱚᱢᱟᱡᱽ ᱨᱮ ᱪᱮᱫ ᱞᱮᱠᱟ ᱮᱭᱟᱭ ᱮ ᱠᱟᱹᱢᱤᱭᱮᱫᱟ᱾ ᱥᱮ ᱚᱞ ᱯᱟᱲᱦᱟᱣ ᱤᱫᱤ ᱠᱟᱛᱮᱢ ᱞᱟᱹᱭᱭᱟ ᱥᱮ ᱱᱚᱛ ᱥᱟᱶᱦᱮᱫ ᱨᱮ ᱪᱮᱫ ᱞᱮᱠᱟ ᱞᱟᱦᱟ ᱜᱟᱱᱚᱜ ᱠᱟᱱᱟ ᱮᱭᱟᱭ ᱠᱟᱹᱢᱤ ᱤᱫᱤ ᱠᱟᱛᱮᱜ᱾ ᱛᱚ ᱚᱱᱟ ᱤᱫᱤ ᱠᱟᱛᱮᱫ ᱞᱟᱹᱭ ᱛᱟᱞᱟᱝ ᱢᱮ ᱾
ᱦᱳᱭ ᱦᱳᱭ ᱟᱫᱚ ᱡᱩᱜᱽ ᱵᱚᱫᱚᱞ ᱥᱟᱶᱛᱮ ᱱᱮᱛᱟᱨ ᱫᱚ ᱥᱟᱹᱨᱤᱜᱮ ᱟᱹᱰᱤ ᱵᱚᱫᱚᱞ ᱜᱚᱫ ᱟᱠᱟᱱᱟ ᱟᱨ ᱱᱤᱛᱳᱜ ᱟᱜ ᱡᱩᱜᱽ ᱫᱚ ᱱᱚᱣᱟ ᱫᱚᱠᱚ ᱢᱮᱛᱟᱜ ᱠᱟᱱᱟ ᱦᱟᱸᱜ ᱰᱤᱡᱤᱴᱮᱞ ᱡᱩᱜᱽ ᱛᱚ ᱱᱚᱣᱟ ᱰᱤᱡᱤᱴᱮᱞ ᱡᱩᱜᱨᱮ ᱟᱵᱚ ᱢᱮᱥᱤᱱ ᱴᱮᱠᱱᱳᱞᱳᱡᱤ ᱱᱚᱣᱟ ᱠᱚᱱᱟᱜ ᱟ ᱩᱱᱱᱚᱛᱚ ᱛᱤ ᱥᱮ ᱞᱟᱦᱟᱱᱛᱤ ᱦᱩᱭ ᱟᱠᱟᱱᱟ ᱡᱚᱛᱚ ᱡᱟᱭᱜᱟ ᱨᱮᱜᱮ ᱟᱵᱚ ᱵᱚᱱ ᱧᱮᱞ ᱧᱟᱢᱮᱫᱼᱟ ᱡᱮ ᱢᱮᱥᱤᱱ ᱛᱮᱜᱮ ᱡᱚᱛᱚ ᱠᱤᱪᱷᱩ ᱠᱟᱹᱢᱤᱜ ᱠᱟᱱᱟ ᱾
ᱦᱩᱸ ᱦᱩᱸ
ᱚᱱᱟ ᱴᱮᱠᱱᱳᱞᱚᱡᱤ ᱞᱟᱦᱟᱱᱛᱤ ᱨᱮ ᱱᱤᱛᱚᱜ ᱟᱹᱰᱤ ᱢᱟᱨᱟᱝ ᱢᱤᱫᱴᱮᱱ ᱩᱱᱱᱚᱛᱤ ᱥᱮ ᱞᱟᱦᱟᱱᱛᱤ ᱦᱩᱭ ᱟᱠᱟᱱᱟ ᱡᱟᱦᱟᱸ ᱫᱚ ᱴᱮᱠᱱᱳᱞᱚᱡᱤ ᱮᱭᱟᱭ ᱰᱮᱵᱷᱞᱚᱯᱢᱮᱱᱴ᱾ ᱱᱚᱣᱟ ᱮᱭᱟᱭ ᱱ ᱱᱤᱛᱚ ᱡᱚᱛᱚ ᱡᱟᱭᱜᱟ ᱨᱮᱜᱮ ᱤᱭᱩᱥᱚᱜ ᱠᱟᱱᱟ ᱟᱵᱚ ᱡᱩᱫᱤ ᱠᱚᱢᱯᱤᱭᱩᱴᱟᱨ ᱥᱮ ᱢᱳᱵᱟᱭᱤᱞ ᱡᱟᱦᱟᱸ ᱰᱤᱡᱤᱴᱮᱞ ᱯᱟᱨᱥᱮᱱ ᱠᱚ ᱱᱚᱣᱟ ᱠᱚᱵᱚᱱ ᱧᱮᱞᱟ ᱮᱸᱰᱮᱠᱷᱟᱱ ᱱᱚᱣᱟᱟᱨᱮ ᱮᱭᱟᱭ ᱨᱮᱭᱟᱜ ᱟᱹᱰᱤ ᱢᱟᱨᱟᱝ ᱮᱱᱮᱢ ᱢᱮᱱᱟᱜ ᱟᱠᱟᱫᱟ ᱾
ᱦᱩᱸ ᱦᱩᱸ
ᱟᱨ ᱚᱱᱟ ᱵᱮᱜᱚᱨ ᱮᱴᱟᱜ ᱡᱟᱦᱟᱸ ᱠᱚ ᱟᱫᱷᱩᱱᱤᱠ ᱢᱮᱥᱤᱱᱟᱨᱤ ᱠᱚᱵᱚ ᱢᱮᱛᱟᱜ ᱠᱟᱱᱟ ᱱᱚᱣᱟ ᱠᱚᱦᱚᱸ ᱮᱭᱟᱭ ᱛᱮᱜᱮ ᱠᱚᱱᱴᱨᱳᱞᱚᱜ ᱠᱟᱱᱟ ᱾
ᱦᱩᱸ
ᱟᱫᱚ ᱞᱟᱹᱭ ᱜᱟᱱᱚᱜᱼᱟ ᱱᱚᱣᱟ ᱰᱤᱡᱤᱴᱮᱞ ᱡᱩᱜᱽ ᱨᱮ ᱮᱭ ᱟᱭ ᱨᱮᱭᱟᱜ ᱟᱹᱰᱤ ᱢᱟᱨᱟᱝ ᱮᱱᱮᱢ ᱢᱮᱱᱟᱜᱼᱟ᱾
ᱦᱩᱸ
ᱟᱫᱚ ᱢᱳᱵᱟᱭᱤᱞ ᱵᱷᱟᱨᱥᱮᱱ ᱠᱷᱚᱱ ᱮᱦᱚᱵ ᱠᱟ ᱠᱟᱛᱮᱮᱫ ᱢᱮᱥᱤᱱ ᱴᱮᱠᱱᱳᱞᱚᱡᱤ ᱡᱚᱛᱚ ᱨᱮᱜᱮ ᱟᱫᱚ ᱟᱢ ᱦᱚᱸᱚᱸ ᱱᱟᱦᱟᱜ ᱡᱩᱜᱽ ᱨᱮ ᱪᱮᱫᱮ ᱞᱮᱠᱟᱢ ᱧᱮᱞ ᱧᱟᱢ ᱧᱮᱫ ᱠᱟᱱ ᱛᱟᱵᱚᱱᱟ ᱡᱟᱦᱟᱸᱠᱩ ᱱᱚᱣᱟ ᱰᱤᱡᱤᱴᱮᱞ ᱨᱮ ᱮ ᱟᱭᱟᱭ ᱴᱩᱞᱥ ᱠᱚ ᱵᱮᱵᱚᱦᱟᱨᱚᱜ ᱠᱟᱱᱟ ᱛᱚ ᱱᱚᱣᱟ ᱠᱚ ᱨᱮᱱᱟᱜ ᱵᱩᱜᱤ ᱵᱟᱹᱲᱤᱡ ᱢᱤᱫᱵᱟᱨ ᱠᱟᱛᱷᱟ ᱡᱩᱫᱤᱢ ᱞᱟᱹᱭ ᱪᱤᱠ ᱛᱟᱵᱚᱱᱟ ᱡᱟᱦᱟᱸ ᱫᱚ ᱟᱢᱮᱢ ᱧᱮᱞ ᱧᱟᱢᱮᱜᱼᱟ ᱵᱟᱥᱛᱚᱵ ᱨᱮ
ᱦᱮᱸ ᱦᱩᱸ ᱟᱫᱚ ᱦᱚᱸᱜᱚᱭ ᱱᱤᱛᱚᱜ ᱢᱟ ᱦᱟᱸᱜ ᱡᱟᱦᱟᱸ ᱮ ᱟᱭᱟᱭ ᱡᱩᱜᱽ ᱪᱟᱞᱟᱜ ᱠᱟᱱᱟ ᱟᱨ ᱮᱭᱟᱭ ᱤᱫᱤ ᱠᱟᱛᱮᱮᱫ ᱟᱹᱰᱤ ᱜᱟᱱ ᱦᱚᱲ ᱠᱚ ᱠᱟᱹᱢᱤ ᱠᱟᱱᱟ ᱟᱨ ᱚᱸᱰᱮ ᱠᱷᱚᱱ ᱦᱚᱸ ᱴᱟᱠᱟ ᱯᱚᱭᱥᱟ ᱦᱚᱸᱠᱚ ᱤᱱᱠᱟᱢᱮᱫ ᱠᱟᱱ ᱜᱮᱭᱟ ᱟᱫᱚ ᱱᱤᱛᱚᱜ ᱦᱩᱭᱩᱜ ᱠᱟᱱᱟ ᱟᱵᱚ ᱥᱟᱱᱛᱟᱲ ᱥᱚᱢᱟᱡ ᱨᱮ ᱱᱤᱭᱟᱹ ᱮᱭᱟᱭ ᱛᱤᱱᱟᱹᱜ ᱵᱚᱱ ᱟ ᱟᱯᱱᱟᱨ ᱮ ᱥᱮ ᱟᱵᱚ ᱞᱮᱠᱟᱛᱮ ᱱᱤᱭᱟᱹ ᱛᱤᱱᱟᱹᱜ ᱵᱚᱱ ᱠᱟᱹᱢᱤ ᱫᱟᱲᱮᱭᱟᱜ ᱠᱟᱱᱟ ᱟᱫᱚ ᱱᱤᱛᱚᱜ ᱠᱟᱛᱷᱟ ᱞᱮᱠᱟᱛᱮ ᱟᱵᱚ ᱡᱟᱦᱟᱸ ᱢᱮᱫ ᱥᱟᱢᱟᱝ ᱡᱟᱦᱟᱸ ᱧᱮᱞᱚᱜ ᱠᱟᱱᱟ ᱟᱵᱚ ᱥ ᱥᱟᱱᱛᱟᱲ ᱥᱚᱢᱟᱡᱽ ᱨᱮᱱ ᱡᱟᱦᱟᱸ ᱛᱱᱟᱹᱜ ᱜᱤᱫᱽᱨᱟᱹ ᱥᱮ ᱚᱞ ᱯᱟᱲᱦᱟᱣ ᱜᱤᱫᱽᱨᱟᱹ ᱠᱚ ᱢᱮᱱᱟᱜ ᱠᱚᱣᱟ ᱯᱟᱹᱴᱷᱩᱣᱟᱹ ᱠᱚ ᱢᱮᱱᱟᱜ ᱠᱚᱣᱟ ᱱᱩᱝᱠᱩ ᱮᱭᱟᱭ ᱤᱫᱤ ᱠᱟᱛᱮ ᱛᱤᱱᱟᱹᱜ ᱠᱚ ᱵᱟᱲᱟᱭᱟ ᱥᱮ ᱛᱤᱱᱟᱹᱜ ᱱᱤᱭᱟᱹ ᱤᱫᱤ ᱠᱚ ᱱᱤᱭᱟᱹ ᱤᱫᱤ ᱠᱟᱛᱮᱫ ᱠᱚ ᱠᱟᱹᱢᱤ ᱠᱟᱱᱟ ᱚᱱᱟ ᱢᱟᱛᱚ ᱦᱟᱸᱜ ᱛᱟᱭᱚᱢ ᱫᱟᱨᱟᱢ ᱜᱮ ᱵᱟᱲᱟᱭᱚᱜᱼᱟ ᱡᱚᱠᱷᱚᱱ ᱦᱟᱸᱜ ᱚᱱᱟ ᱠᱚ ᱧᱮᱞᱚᱜᱼᱟ ᱟᱵᱚ ᱥᱚᱢᱟᱡᱽ ᱨᱮ ᱟᱫᱚ ᱡᱮᱦᱮᱛᱩ ᱱᱤᱛᱚᱜ ᱦᱚᱸ ᱥᱩᱫᱩ ᱠᱚ ᱚᱞ ᱯᱟᱲᱦᱟᱜ ᱠᱟᱱᱟ ᱟᱫᱚ ᱚᱞ ᱯᱟᱲᱦᱟᱣ ᱥᱟᱶ ᱥᱟᱶᱶᱛᱮ ᱤᱧ ᱦᱚᱧ ᱢᱚᱱᱮᱭᱮᱫᱟ ᱡᱮ ᱱᱤᱭᱟᱹ ᱠᱚ ᱡᱟᱦᱟᱸ ᱛᱤᱱᱟᱹᱜ ᱤᱥᱠᱤᱞ ᱠᱚ ᱢᱮᱱᱟᱜᱼᱟᱥ ᱮᱤᱭᱟ ᱤᱫᱤ ᱠᱟ ᱠᱟᱛᱮᱮᱫ ᱡᱟᱦᱟᱸ ᱛᱤᱱᱟᱹᱜ ᱠᱟᱹᱢᱤ ᱦᱚᱨᱟ ᱠᱚ ᱢᱮᱱᱟᱜᱼᱟ ᱚᱱᱟ ᱠᱚ ᱟᱠᱚ ᱥᱮᱬᱟ ᱫᱚᱨᱠᱟᱨ ᱠᱟᱱᱟ ᱥᱮ ᱱᱤᱭᱟᱹ ᱠᱷᱚᱱ ᱤᱫᱤ ᱠᱟ ᱠᱟᱛᱮᱮᱫ ᱦᱚᱸ ᱟᱠᱚ ᱪᱮᱫᱚᱜ ᱫᱚᱨᱠᱟᱨ ᱠᱟᱱᱟ ᱪᱮᱫᱟᱜ ᱥᱮ ᱮᱭᱟᱭ ᱡᱩᱜᱽ ᱨᱮ ᱡᱩᱫᱤ ᱱᱤᱭᱟᱹ ᱠᱚ ᱵᱟᱢ ᱥᱮᱬᱟ ᱥᱮ ᱵᱟᱢ ᱪᱮᱫᱟ ᱛᱟᱦᱚᱞᱮ ᱠᱷᱟᱱ ᱦᱦᱜ ᱟᱢ ᱢᱟᱛᱚᱢ ᱛᱟᱭᱚᱢᱚᱜ ᱠᱟᱱ ᱜᱮᱭᱟ ᱤᱱᱟᱹ ᱠᱚ ᱥᱟᱶ ᱥᱟᱶᱛᱮ ᱥᱚᱢᱟᱡᱽ ᱨᱮᱱ ᱦᱚᱲ ᱦᱚᱸᱠᱚ ᱛᱟᱭᱚᱢᱚᱜ ᱠᱟᱱᱟ ᱪᱮᱫᱟᱜ ᱥᱮ ᱱᱤᱛᱚᱜ ᱟᱢ ᱡᱮᱦᱮᱛᱩ ᱚᱞ ᱯᱟᱲᱦᱟᱜ ᱠᱟᱱᱟᱢ ᱟᱢ ᱫᱚ ᱦᱟᱸᱜ ᱵᱟᱲᱟᱭᱟᱢ ᱚᱱᱟ ᱠᱚ ᱤᱫᱤ ᱠᱟᱛᱮᱫ ᱟᱨ ᱟᱢᱜᱮ ᱡᱩᱫᱤ ᱵᱟᱢ ᱥᱮᱬᱟᱭ ᱠᱷᱟᱱ ᱛᱟᱦᱚᱞᱮ ᱪᱤᱠᱟᱹ ᱥᱚᱢᱟᱡᱽ ᱫᱚ ᱞᱟᱦᱟᱜᱼᱟ ᱟᱢ ᱥᱮᱬᱟᱭ ᱠᱷᱟᱱ ᱟᱢ ᱥᱮᱬᱟ ᱞᱮᱠᱷᱟᱱ ᱛᱟᱭᱚᱢ ᱛᱮ ᱢᱤᱫ ᱦᱚᱲᱮᱢ ᱥᱮᱬᱟ ᱫᱟᱲᱮᱟᱭᱟ ᱥᱮ ᱱᱤᱭᱟ ᱤᱫᱤ ᱠᱟᱛᱮᱢ ᱞᱟᱹᱭ ᱫᱟᱲᱮᱟᱭᱟ ᱛᱚ ᱦᱟᱸᱜ ᱮᱴᱟᱜ ᱡᱟᱹᱛ ᱨᱮᱱ ᱦᱚᱲᱢᱚ ᱠᱚ ᱦᱟᱸᱜ ᱥᱮᱬᱟᱭᱮᱫ ᱠᱟᱱ ᱜᱮᱭᱟ ᱩᱱᱠᱩ ᱦᱚᱸᱠᱚ ᱞᱟᱦᱟ ᱤᱫᱤᱜ ᱠᱟᱱ ᱜᱮᱭᱟ ᱟᱫᱚ ᱦᱟᱸᱜ ᱟᱵᱚ ᱥᱟᱱᱛᱟᱲ ᱥᱚᱢᱟᱡᱽ ᱨᱮᱱ ᱜᱤᱫᱽᱨᱟᱹ ᱜᱮ ᱦᱟᱸᱜ ᱥᱮ ᱛᱤᱱᱟᱹᱜ ᱠᱚ ᱥᱮᱸᱬᱟᱭ ᱫᱟᱥᱮ ᱛᱤᱱᱟᱹᱜ ᱠᱚ ᱪᱮᱫᱚᱜ ᱠᱟᱱᱟ ᱚᱱᱟ ᱜᱮ ᱠᱟᱛᱷᱟ ᱫᱚ ᱦᱟᱸᱜ ᱟᱫᱚ ᱟᱢᱪᱮᱫ ᱞᱮᱠᱟᱢ ᱢᱚᱱᱮᱫᱟ ᱱᱤᱭᱟᱹ ᱤᱫᱤ ᱠᱟᱛᱮᱫ ᱦᱟᱸᱜ ᱛᱤᱱᱟᱹᱜ ᱠᱚ ᱪᱮᱫᱚᱜ ᱚᱞ ᱯᱟᱲᱦᱟᱣ ᱜᱤᱫᱽᱨᱟᱹ ᱠᱚ ᱛᱤᱱᱟᱹᱜ ᱠᱟᱹᱢᱤ ᱦᱚᱨᱟ ᱦᱮᱸ ᱛᱤᱱᱟᱹᱜ ᱠᱟᱹᱢᱤᱭᱮᱫ ᱛᱟᱠᱚᱣᱟ ᱱᱤᱭᱟᱹ ᱮᱭᱟᱭ ᱩᱱᱠᱩ ᱴᱷᱮᱱ
ᱦᱳᱭ ᱟᱫᱚ ᱱᱤᱛᱚᱜ ᱧᱮᱞᱚᱜ ᱠᱟᱱᱟ ᱡᱟᱦᱟᱸ ᱥᱤᱪᱩᱭᱮᱥᱮᱱ ᱵᱚᱨᱛᱚᱢᱟᱱ ᱚᱵᱚᱥᱛᱷᱟ ᱨᱮ ᱥᱤᱠᱠᱷᱟ ᱨᱮᱭᱟᱜ ᱟᱨ ᱢᱤᱫ ᱦᱟᱹᱴᱤᱧ ᱜᱮ ᱦᱩᱭᱩᱜ ᱠᱟᱱᱟ ᱥᱠᱤᱞ
ᱦᱮᱸ
ᱮᱭ ᱟᱭ ᱨᱮᱭᱟᱜ ᱥᱠᱤᱞ ᱜᱤᱧ ᱞᱟᱹᱭᱟ ᱛᱚ ᱱᱤᱛᱚᱜ ᱡᱩᱫᱤ ᱟᱵᱚ ᱡᱟᱦᱟᱸᱭ ᱢᱤᱫᱴᱮᱱ ᱚᱞᱚᱜ ᱯᱟᱲᱦᱟᱜ ᱜᱤᱫᱽᱨᱟᱹ ᱢᱟᱱᱮ ᱥᱮᱪᱮᱫ ᱥᱟᱶ ᱥᱟᱶᱛᱮ ᱱᱚᱣᱟ ᱠᱚ ᱮ ᱟᱭ ᱥᱮ ᱰᱤᱡᱤᱴᱮᱞ ᱡᱟᱦᱟᱸ ᱠᱚ ᱴᱩᱞᱥ ᱢᱮᱱᱟᱜ ᱟᱠᱟᱫᱟ ᱱᱚᱣᱟ ᱠᱚ ᱤᱫᱤ ᱠᱟᱛᱮᱫ ᱥᱚᱴᱷᱤᱠ ᱱᱚᱞᱮᱡᱽ ᱵᱟᱝ ᱛᱟᱦᱮᱱ ᱛᱟᱭᱟ ᱮᱸᱰᱮᱠᱷᱟᱱ ᱢᱟᱱᱮ ᱥᱮᱪᱮᱫ ᱨᱮᱭᱟᱜ ᱦᱚᱭᱛᱚ ᱢᱟᱹᱱ ᱜᱮ ᱩᱱᱤ ᱴᱷᱮᱱ ᱚᱠᱟ ᱴᱷᱮᱡ ᱪᱚ ᱠᱷᱟᱢᱛᱤ ᱛᱟᱦᱮᱱ ᱛᱟᱭᱟ
ᱦᱩᱸ ᱦᱩᱸ
ᱟᱫᱚ ᱟᱵᱚ ᱥᱟᱱᱛᱟᱲ ᱥᱚᱢᱟᱡᱽ ᱨᱮ ᱱᱤᱛᱚᱜ ᱡᱩᱫᱤ ᱱᱚᱣᱟ ᱠᱚ ᱨᱮᱱᱟᱜ ᱮ ᱮᱯᱷᱮᱠᱴ ᱵᱚ ᱧᱮᱞᱟ ᱛᱚ ᱟᱵᱚ ᱥᱟᱱᱛᱟᱲ ᱫᱚ ᱱᱚᱣᱟ ᱠᱚ ᱤᱫᱤ ᱠᱟᱛᱮᱫ ᱫᱚ ᱠᱷᱩᱵ ᱢᱟᱱᱮ ᱠᱚᱢ ᱧᱚᱜ ᱜᱮᱵᱚ ᱞᱟᱲᱪᱟᱨᱟ ᱠᱚᱢ ᱧᱚᱜ ᱜᱮᱵᱚ ᱪᱚᱨᱪᱟᱭᱟ ᱱᱚᱣᱟ ᱠᱚ ᱤᱫᱤ ᱠᱟᱛᱮᱫ ᱠᱚᱢ ᱵᱚ ᱠᱩᱥᱤᱭᱟᱜᱼᱟ ᱴᱮᱠᱱᱳᱞᱚᱡᱤ ᱨᱮᱱᱟᱜ ᱥᱮ ᱢᱮᱥᱤᱱ ᱨᱮᱭᱟᱜ ᱠᱟᱛᱷᱟ ᱞᱟᱹᱭ ᱞᱮᱠᱷᱟᱱ ᱜᱮ ᱢᱟᱱᱮ ᱚᱠᱟ ᱞᱮᱠᱟ ᱪᱚ ᱩᱱᱟᱹᱜ ᱵᱟᱝ ᱠᱩᱥᱤ ᱵᱟᱝ ᱠᱩᱥᱤ ᱵᱚ ᱟᱹᱭᱠᱟᱹᱣᱟ ᱢᱮᱱᱠᱷᱟᱱ ᱱᱤᱛᱚᱜ ᱡᱟᱦᱟᱸ ᱥᱤᱪᱩᱭᱮᱥᱚᱱ ᱱᱚᱣᱟ ᱡᱩᱜᱽᱨᱮ ᱡᱩᱫᱤ ᱢᱮᱥᱤᱱ ᱥᱮ ᱴᱮᱠᱱᱳᱞᱳᱡᱤ ᱮᱭᱟᱭ ᱡᱩᱫᱤ ᱵᱟᱝᱵᱚ ᱟᱯᱱᱟᱨᱟ ᱛᱟᱦᱚᱞᱮ ᱠᱷᱟᱱ ᱦᱚᱭᱛᱚ ᱥᱚᱢᱟᱡᱽ ᱡᱟᱦᱟᱸ ᱞᱮᱵᱮᱞ ᱛᱮ ᱪᱟᱞᱟᱜ ᱠᱟᱱᱟ ᱚᱱᱟ ᱞᱮᱵᱮᱞ ᱨᱮ ᱟᱵᱚ ᱵᱟᱝᱵᱚ ᱥᱮᱴᱮᱨ ᱫᱟᱲᱮᱭᱟᱜᱼᱟ
ᱦᱩᱸ
ᱛᱟᱭᱚᱢ ᱜᱮᱵᱚ ᱛᱟᱦᱮᱱᱟ ᱟᱫᱚ ᱚᱱᱟ ᱞᱮᱠᱟᱛᱮ ᱞᱟᱹᱭ ᱜᱟᱱᱚᱜᱼᱟ ᱚᱞᱚᱜ ᱯᱟᱲᱦᱟᱜ ᱥᱟᱶ ᱥᱟᱶᱛᱮ ᱡᱟᱦᱟᱸᱭ ᱠᱚ ᱛᱚ ᱥᱴᱩᱰᱮᱱᱴ ᱠᱚ ᱥᱮ ᱡᱟᱦᱟᱸᱭ ᱠᱚ ᱚᱞᱚᱜ ᱯᱟᱲᱦᱟᱜ ᱠᱟᱛᱮᱫ ᱚᱱᱠᱟᱱ ᱵᱷᱟᱜᱤ ᱡᱟᱭᱜᱟ ᱨᱮᱠᱚ ᱥᱮᱴᱮᱨ ᱟᱱᱟᱱ ᱛᱟᱵᱚᱱᱟ ᱩᱱᱠᱩ ᱦᱚᱸ ᱩᱱᱠᱩ ᱵᱤᱫᱟᱹᱞ ᱨᱮ ᱵᱟᱝ ᱛᱟᱦᱮᱸ ᱠᱟᱱᱟ ᱠᱚᱢ ᱛᱟᱸᱦᱮ ᱠᱟᱱᱟ ᱢᱮᱱᱠᱷᱟᱱ ᱱᱤᱛᱚᱜ ᱱᱚᱜᱼᱚᱭ ᱡᱮ ᱮᱭᱟᱭ ᱥᱮ ᱢᱮᱥᱤᱱᱟᱨᱤ ᱡᱩᱜᱽ ᱨᱮ ᱱᱚᱣᱟ ᱠᱚ ᱤᱫᱤ ᱠᱟᱛᱮᱫ ᱟᱵᱚ ᱮᱠᱟᱞ ᱜᱮᱭᱟᱱ ᱫᱚᱨᱠᱟᱨ ᱠᱟᱱᱟ ᱟᱨ ᱥᱚᱡᱷᱮᱛᱮ ᱮ ᱞᱟᱹᱭ ᱞᱮᱠᱷᱟᱱ ᱫᱚ ᱢᱤᱫᱴᱮᱱ ᱥᱴᱩᱰᱮᱱᱴ ᱦᱚᱸ ᱟᱡ ᱡᱩᱫᱤ ᱡᱚᱛᱚ ᱫᱤᱠ ᱫᱤᱭᱮ ᱥᱢᱟᱨᱴ ᱮ ᱵᱮᱱᱟᱜᱼᱟ ᱛᱟᱦᱚᱞᱮ ᱠᱷᱟᱱ ᱱᱚᱣᱟ ᱱᱤᱛᱳᱜ ᱡᱟᱦᱟᱸ ᱮᱭᱟᱭ ᱱᱚᱣᱟ ᱫᱚ ᱮᱠᱟᱞ ᱛᱮ ᱩᱱᱤ ᱵᱟᱲᱟᱭ ᱫᱚᱨᱠᱟᱨ
ᱦᱩᱸ
ᱛᱚᱵᱮᱜᱮ ᱦᱟᱸᱜ ᱩᱱᱤ ᱟᱡᱴᱷᱮᱡ ᱡᱟᱦᱟᱸ ᱥᱤᱠᱠᱷᱟ ᱥᱮᱪᱮᱫ ᱚᱱᱟ ᱨᱮᱭᱟᱜ ᱯᱚᱨᱤ ᱯᱩᱨᱳᱠ ᱥᱮ ᱯᱩᱨᱱᱚᱛᱟ ᱩᱱᱤᱭ ᱧᱟᱢᱟ
ᱦᱮᱸ
ᱟᱥᱛᱮ ᱟᱥᱛᱮ ᱟᱵᱚ ᱱᱚᱣᱟ ᱰᱤᱡᱤᱴᱮᱞ ᱡᱟᱢᱟᱱᱟ ᱨᱮ ᱱᱚᱣᱟ ᱠᱚ ᱤᱫᱤ ᱠᱟᱛᱮᱫ ᱞᱟᱦᱟᱱᱛᱤᱜ ᱠᱟᱱ ᱜᱮᱭᱟ ᱥᱚᱢᱟᱡᱽ ᱥᱟᱶᱛᱟ ᱟᱵᱚᱨᱮᱱ ᱥᱴᱩᱰᱮᱱᱴ ᱠᱚ ᱚᱞᱚᱜ ᱯᱟᱲᱦᱟᱜ ᱠᱩᱲᱤ ᱠᱚᱲᱟ ᱠᱚ ᱱᱩᱠᱩᱣᱟᱜ ᱪᱤᱱᱛᱟᱹ ᱵᱷᱟᱵᱱᱟ ᱨᱮᱦᱚᱸ ᱱᱚᱣᱟ ᱠᱚ ᱡᱤᱱᱤᱥ ᱦᱤᱡᱩᱜ ᱠᱟᱱ ᱜᱮᱭᱟ ᱧᱮᱞᱚᱜ ᱠᱟᱱ ᱜᱮᱭᱟ ᱱᱤᱛᱚᱜ ᱡᱩᱫᱤ ᱵᱚ ᱧᱮᱞᱟ ᱮᱥ ᱴᱤ ᱰᱟᱵᱞᱩ ᱦᱚᱸ ᱪᱮᱥᱴᱟ ᱟᱠᱟᱫ ᱟᱭ ᱥᱟᱱᱛᱟᱲ ᱠᱚ ᱪᱮᱫ ᱞᱮᱠᱟ ᱠᱟᱛᱮᱫ ᱱᱚᱣᱟ ᱨᱮᱱᱟᱜ ᱜᱩᱨᱩᱯᱛᱚ ᱠᱚ ᱵᱩᱡᱷᱟᱹᱣᱟ ᱥᱮ ᱱᱚᱣᱟ ᱨᱮᱭᱟᱜ ᱜᱩᱨᱩᱯᱛᱚ ᱵᱩᱡᱷᱟᱹᱣ ᱠᱟᱛᱮᱫ ᱩᱱᱠᱩ ᱱᱚᱣᱟ ᱨᱮ ᱟᱹᱜᱩ ᱠᱟᱛᱮᱫ ᱥᱮᱬᱟ ᱚᱪᱩᱠᱩ ᱮᱭᱟᱭ ᱤᱫᱤ ᱠᱟᱛᱮᱫ ᱱᱚᱞᱮᱡᱽ ᱮᱢᱟ ᱠᱩ ᱡᱟᱛᱮ ᱱᱚᱣᱟ ᱨᱮ ᱦᱮᱡ ᱠᱟᱛᱮᱫ ᱥᱮᱪᱮᱫ ᱥᱟᱶᱛᱮ ᱟᱠᱚᱣᱟᱜ ᱟᱨᱱᱤᱝ ᱦᱚᱸᱠᱚ ᱠᱚᱨᱟᱣ ᱫᱟᱲᱮᱭᱟᱜ ᱢᱟ
ᱚᱱᱟ ᱢᱟ ᱠᱟᱱ ᱜᱮ ᱦᱟᱸᱜ ᱟᱨ ᱱᱤᱛᱚᱜ ᱡᱟᱦᱟᱸ ᱛᱤᱱᱟᱹᱜ ᱢᱮᱱᱟᱜᱼᱟ ᱟᱨᱠᱤ ᱦᱟᱸᱜ ᱰᱤᱡᱤᱴᱮᱞ ᱢᱟᱫᱽᱫᱷᱚᱢ ᱨᱮ ᱠᱳᱪᱤᱝ ᱠᱚᱥᱮ ᱚᱱᱟ ᱠᱚ ᱥᱮᱬᱟ ᱨᱮᱭᱟᱜ ᱦᱚᱸ ᱚᱱᱠᱟ ᱢᱟᱛᱚ ᱟᱵᱚᱣᱟᱜ ᱤᱥᱠᱩᱞ ᱦᱚᱸ ᱵᱟᱹᱱᱩᱜ ᱟᱥᱮ ᱚᱱᱠᱟ ᱥᱮᱬᱟ ᱨᱮᱭᱟᱜ ᱚᱱᱠᱟ ᱥᱚᱝᱥᱛᱷᱟ ᱥᱮ ᱡᱟᱦᱟᱸ ᱤᱭᱟᱹ ᱵᱟᱹᱱᱩᱜᱼᱟ ᱟᱫᱚ ᱱᱤᱛᱚᱜ ᱡᱟᱦᱟᱸ ᱢᱤᱫᱴᱮᱱ ᱧᱮᱞ ᱟᱠᱟᱱᱟ ᱡᱮ ᱥᱟᱱᱛᱟᱲ ᱥᱚᱢᱟᱡᱽ ᱨᱮ ᱥᱟᱱᱛᱟᱞᱤ ᱴᱮᱠᱱᱳᱞᱳᱡᱤ ᱚᱣᱟᱞᱰ ᱟᱹᱰᱤ ᱱᱟᱯᱟᱭᱮ ᱥᱮᱬᱟ ᱟᱠᱚ ᱠᱟᱱᱟ ᱚᱱᱟ ᱮᱭᱟᱭ ᱠᱚ ᱤᱫᱤ ᱠᱟᱛᱮᱫ ᱜᱮᱢ ᱪᱮᱫ ᱞᱮᱠᱟ ᱠᱚ ᱪᱮᱫ ᱮᱫᱟ ᱛᱟᱨᱯᱚᱨᱮ ᱳᱭᱮᱵᱽᱥᱟᱭᱤᱴ ᱵᱮᱱᱟᱣ ᱟᱠᱚ ᱛᱚ ᱱᱚᱜᱼ ᱱᱚᱣᱟ ᱠᱚ ᱡᱟᱦᱟᱸ ᱛᱤᱱᱟᱹᱜ ᱢᱮᱱᱟᱜᱼᱟ ᱮᱟᱭ ᱨᱮᱱᱟᱜ ᱠᱟᱹᱢᱤ ᱦᱚᱨᱟ ᱠᱚ ᱥᱮ ᱱᱚᱝᱠᱟᱱᱟᱜ ᱮᱥᱠᱤᱞ ᱠᱚ ᱚᱸᱰᱮ ᱟᱹᱰᱤ ᱱᱟᱯᱟᱭ ᱥᱮᱬᱟ ᱟᱠᱚ ᱠᱟᱱᱟ ᱟᱨ ᱤᱧ ᱦᱚᱸ ᱚᱱᱟᱨᱮ ᱥᱮᱞᱮᱫ ᱠᱟᱛᱮᱫ ᱥᱮ ᱚᱱᱟᱨᱮ ᱡᱩᱠᱛᱚ ᱠᱟᱛᱮᱫ ᱟᱭᱢᱟ ᱠᱤᱪᱷᱩᱧ ᱥᱮᱬᱟ ᱠᱟᱫᱟ ᱥᱮᱧ ᱪᱮᱫ ᱠᱟᱫᱟ ᱢᱚᱱᱮᱭᱮᱫᱟ ᱦᱟᱸᱜ ᱦᱟᱯᱮᱱ ᱫᱤᱱ ᱨᱮ ᱱᱚᱰᱮ ᱠᱷᱚᱱ ᱱᱚᱸᱰᱮ ᱵᱷᱚᱨᱛᱤ ᱞᱮᱱᱠᱷᱟᱱ ᱱᱚᱸᱰᱮ ᱥᱮ ᱱᱚᱸᱰᱮ ᱡᱩᱠᱛᱚ ᱠᱚ ᱛᱟᱦᱮᱱ ᱠᱷᱟᱱ ᱦᱟᱸᱜ ᱦᱟᱯᱮᱱ ᱫᱤᱱ ᱨᱮᱱ ᱜᱤᱫᱽᱨᱟᱹ ᱠᱚ ᱱᱚᱸᱰᱮ ᱠᱷᱚᱱ ᱟᱭᱢᱟ ᱠᱤᱪᱷᱩ ᱠᱚ ᱥᱮᱬᱟ ᱫᱟᱲᱮᱭᱟᱜᱼᱟ ᱥᱮ ᱪᱮᱫ ᱫᱟᱲᱮᱭᱟᱜᱼᱟ ᱛᱚ ᱦᱟᱸᱜ ᱟᱢᱜᱮ ᱞᱟᱹᱭ ᱢᱮ ᱦᱟᱜ ᱱᱚᱣᱟ ᱤᱫᱤ ᱠᱟᱛᱮᱫ ᱵᱟᱲᱟᱭᱟ ᱥᱮ ᱵᱟᱢ ᱵᱟᱲᱟᱭᱟ ᱧᱟ ᱥᱟᱱᱛᱟᱲᱤ ᱴᱮᱠᱱᱳᱞᱚᱡᱤ ᱚᱣᱟᱞᱰ ᱤᱫᱤ ᱠᱟᱛᱮᱫ ᱦᱟᱸᱜ᱾
ᱦᱮᱸ ᱥᱟᱱᱛᱟᱞᱤ ᱴᱮᱠᱱᱳᱞᱚᱡᱤ ᱳᱣᱟᱨᱞᱰ ᱤᱫᱤ ᱠᱟᱛᱮᱫ ᱫᱚᱧ ᱵᱟᱲᱟᱭᱟ ᱱᱚᱣᱟ ᱥᱟᱶ ᱤᱧ ᱦᱚᱸ ᱟᱹᱰᱤ ᱯᱚᱨᱤᱪᱚᱭ ᱢᱮᱱᱟᱜ ᱛᱤᱧᱟᱹ ᱟᱫᱚ ᱥᱟᱱᱛᱟᱲᱤ ᱴᱮᱠᱱᱳᱞᱚᱡᱤ ᱚᱣᱟᱞᱰᱟᱜ ᱡᱟᱦᱟᱸ ᱪᱤᱱᱛᱟᱹ ᱵᱷᱟᱵᱽᱱᱟ ᱛᱟᱭ ᱟᱹᱰᱤ ᱜᱚᱨᱚᱵᱽ ᱟᱱᱟᱜ ᱠᱟᱱᱟ ᱡᱮ ᱱᱤᱛᱚᱜᱟᱜ ᱡᱩᱜᱽ ᱨᱮ ᱱᱚᱜᱚᱭ ᱡᱮ ᱥᱚᱢᱟᱡᱽ᱾ ᱱᱤᱛᱚᱜᱜ ᱡᱟᱦᱟᱸ ᱥᱤᱪᱩᱭᱮᱥᱚᱱ ᱨᱮ ᱱᱚᱝᱠᱟᱱᱟᱜ ᱥᱤᱪᱩᱭᱮᱥᱚᱱ ᱨᱮ ᱚᱱᱟᱨᱮ ᱡᱟᱦᱟᱸᱭ ᱠᱚᱠᱚ ᱠᱟᱹᱢᱤᱭᱮᱫᱼᱟ ᱠᱚ ᱩᱱᱠᱩᱣᱟᱜ ᱩᱢᱮᱨ ᱠᱚ ᱡᱩᱫᱤ ᱵᱚᱱ ᱧᱮᱞ ᱞᱮᱠᱷᱟᱱ ᱡᱚᱛᱚ ᱜᱤ ᱤᱭᱚᱝ ᱡᱮᱱᱟᱨᱮᱥᱮᱱ ᱠᱟᱱᱟ ᱛᱚ ᱱᱩᱠᱩ ᱤᱭᱚᱝ ᱡᱮᱱᱟᱨᱮᱥᱚᱱ ᱢᱚᱫᱽᱫᱷᱮ ᱨᱮᱦᱚᱸ ᱡᱮ ᱱᱤᱛᱚᱜ ᱥᱚᱢᱟᱡᱽ ᱨᱮᱭᱟᱜ ᱥᱚᱢᱟᱡᱽ ᱤᱫᱤ ᱠᱟᱛᱮᱜ ᱱᱚᱝᱠᱟᱱ ᱢᱤᱫᱴᱮᱱ ᱪᱤᱱᱛᱟᱹ ᱵᱷᱟᱵᱱᱟ ᱚᱱᱟ ᱥᱟᱶᱛᱮ᱾ ᱛᱮ ᱥᱚᱢᱟᱡᱽ ᱪᱮᱠᱟ ᱞᱮᱠᱟᱛᱮ ᱰᱮᱵᱷᱞᱚᱯᱚᱜᱼᱟ ᱱᱤᱡᱮᱨᱟᱜ ᱪᱮᱫ ᱞᱮᱠᱟᱛᱮ ᱞᱟᱦᱟᱱᱛᱤ ᱦᱩᱭᱩᱜᱼᱟ ᱱᱚᱝᱠᱟᱱᱟᱜ ᱪᱤᱱᱛᱟᱹ ᱵᱷᱟᱵᱱᱟ᱾ ᱟᱠᱚᱣᱟᱜ ᱢᱟᱱᱮ ᱦᱟᱛᱟᱝ ᱨᱮ ᱥᱮᱴᱮᱨ ᱟᱠᱟᱱᱟ ᱚᱱᱟ ᱞᱟᱹᱜᱤᱫᱽ ᱛᱮ ᱟᱹᱰᱤ ᱥᱟᱨᱦᱟᱣ ᱟᱨ ᱠᱟᱹᱢᱤᱭᱮᱫᱼᱟ ᱠᱚ ᱟᱵᱚᱨᱮᱱ ᱥᱴᱩᱰᱮᱱᱴ ᱠᱚ ᱚᱞᱚᱜ ᱯᱟᱲᱦᱟᱜ ᱠᱟᱱᱟ ᱠᱚ ᱟᱹᱰᱤ ᱥᱟᱸᱜᱮ ᱚᱸᱰᱮ ᱠᱚ ᱵᱷᱚᱨᱛᱤ ᱟᱠᱟᱱ ᱠᱩ ᱟᱭᱢᱟ ᱜᱟᱱ ᱮᱭᱟᱭ ᱵᱮᱥᱠ ᱠᱳᱨᱥ ᱠᱷᱚᱱ ᱮᱦᱚᱵ ᱠᱟᱛᱮᱜ ᱢᱟᱥᱴᱟᱨᱥ ᱠᱳᱨᱥ ᱠᱚ ᱠᱚᱨᱟᱣ ᱮᱫᱼᱟ ᱠᱚ
ᱦᱩᱸ ᱦᱩᱸ
ᱥᱩᱫᱩ ᱟᱵᱚ ᱵᱷᱟᱨᱚᱛ ᱵᱚᱨᱥᱚ ᱥᱩᱢᱩᱝ ᱫᱚ ᱵᱟᱝᱟ ᱱᱮᱯᱟᱞ ᱨᱮᱱ ᱦᱚᱸ ᱟᱹᱰᱤ ᱥᱟᱸᱜᱮ ᱴᱩᱰᱮᱱᱴ ᱠᱚ ᱢᱮᱱᱟᱜ ᱠᱚᱣᱟ ᱤᱧ ᱵᱟᱲᱟᱭᱟ ᱱᱚᱸᱰᱮ ᱵᱮᱥᱤᱠ ᱠᱳᱨᱥ ᱠᱷᱚᱱ ᱮᱦᱚᱵ ᱠᱟᱛᱮᱫ ᱢᱟᱥᱴᱟᱨᱥ ᱠᱳᱨᱥ ᱠᱚ ᱠᱚᱨᱟᱣᱮᱫᱼᱟ ᱠᱚ ᱥᱟᱨᱴᱚᱯᱷᱤᱠᱮᱴ ᱠᱩᱠᱩ ᱦᱟᱢᱮᱴᱮᱜᱼᱟ ᱠᱩ ᱵᱤᱵᱷᱤᱱᱚ ᱨᱚᱠᱚᱢ ᱱᱚᱣᱟ ᱰᱤᱡᱤᱴᱮᱞ ᱡᱟᱢᱟᱱᱟ ᱨᱮᱱᱟᱜ ᱴᱩᱞᱥ ᱠᱚ ᱥᱮᱬᱟ ᱠᱟᱛᱮᱫ ᱟᱠᱚ ᱦᱟᱯᱮᱱ ᱫᱤᱱᱨᱮ ᱤᱱᱠᱟᱢ ᱨᱮᱱᱟᱜ ᱰᱟᱦᱟᱨ ᱦᱚᱸᱠᱚ ᱯᱟᱸᱡᱟᱭᱮᱫᱼᱟ ᱠᱩ ᱚᱱᱟ ᱥᱟᱶᱛᱮ ᱱᱚᱛᱮ ᱟᱵᱚ ᱥᱩᱨ ᱫᱤᱥᱚᱢ ᱵᱟᱝᱞᱟᱫᱮᱥ ᱢᱮᱱᱟᱜᱼᱟ ᱚᱸᱰᱮ ᱦᱚᱸ ᱱᱚᱣᱟ ᱥᱟᱱᱛᱟᱞᱤ ᱴᱮᱠᱱᱳᱞᱚᱡᱤ ᱳᱣᱟᱞᱰ ᱥᱟᱶ ᱩᱱᱠᱩ ᱦᱚᱸ ᱡᱩᱠᱛᱚ ᱢᱮᱱᱟᱜ ᱠᱚᱣᱟ ᱟᱵᱚ ᱵᱷᱟᱨᱚᱛ ᱵᱚᱨᱥᱚ ᱨᱮᱱᱟᱜ ᱡᱟᱦᱟᱸ ᱠᱚᱨᱮ ᱟᱵᱚ ᱥᱟᱱᱛᱟᱲ ᱠᱚ ᱡᱟᱹᱥᱛᱤ ᱢᱮᱱᱟᱜ ᱠᱚᱣᱟ ᱡᱟᱦᱟᱸᱭ ᱠᱚ ᱢᱟᱱᱮ ᱞᱟᱦᱟ ᱟᱠᱟᱱᱟ ᱠᱚ ᱥᱮᱪᱮᱫ ᱫᱤᱠ ᱫᱤᱭᱮ ᱩᱱᱠᱩ ᱠᱚ ᱦᱚᱸ ᱱᱚᱣᱟ ᱨᱮ ᱜᱚᱲᱚ ᱠᱚ ᱮᱢᱚᱜ ᱠᱟᱱᱟ ᱠᱚ ᱡᱚᱲᱟᱜ ᱠᱟᱱᱟ ᱠᱚ ᱟᱨ ᱱᱚᱶᱟ ᱨᱮᱱ ᱡᱟᱦᱟᱸᱭ ᱠᱟᱹᱢᱭᱟᱹᱠᱩ ᱢᱮᱱᱟᱜ ᱠᱚᱣᱟ ᱩᱱᱠᱩᱦᱚᱸ ᱟᱹᱰᱤ ᱵᱷᱟᱹᱜᱤ ᱠᱚ ᱠᱟᱹᱢᱤ ᱭᱮᱫᱼᱟ ᱚᱱᱟᱛᱮ ᱟᱹᱰᱤ ᱟᱭᱢᱟ ᱥᱟᱨᱦᱟᱣ ᱟᱨ ᱦᱟᱯᱮᱱ ᱫᱤᱱ ᱨᱮ᱾ ᱞᱟᱦᱟ ᱪᱟᱞᱟᱜ ᱢᱟ ᱟᱨ ᱡᱟᱦᱟᱸ ᱪᱤᱱᱛᱟ ᱵᱷᱟᱵᱱᱟ ᱱᱚᱶᱟ ᱥᱟᱨ ᱠᱩ ᱠᱩᱠᱢᱩ ᱥᱟᱨ ᱥᱟᱹᱜᱩᱱ ᱠᱚᱜ ᱢᱟ ᱟᱫᱚ ᱴᱟᱭᱤᱢ ᱦᱚᱸ ᱪᱟᱵᱟ ᱦᱤᱡᱩᱜ ᱠᱟᱱ ᱛᱟᱞᱟᱝᱟ
ᱦᱩᱸ ᱦᱩᱸ
ᱟᱫᱚ ᱢᱩᱪᱟᱹᱫ ᱨᱮ ᱢᱤᱫ ᱵᱟᱨ ᱠᱟᱛᱷᱟ ᱞᱟᱹᱭ ᱛᱟᱞᱟᱝ ᱢᱮ ᱵᱟᱠᱷᱟᱱ ᱫᱚ ᱞᱟᱝ ᱛᱮᱦᱤᱧᱟᱜ ᱜᱟᱞᱢᱟᱨᱟᱣ ᱫᱚ ᱱᱚᱰᱮ ᱜᱮ ᱦᱟᱸᱜ ᱞᱝ
ᱟᱫᱚ ᱞᱟᱦᱟ ᱛᱮ ᱡᱮᱢᱚᱱ ᱟᱵᱚ ᱥᱚᱢᱚᱭ ᱨᱮ ᱡᱟᱦᱟᱸ ᱮᱭᱟᱭ ᱨᱮᱭᱟᱜ ᱡᱟᱦᱟᱸ ᱵᱮᱵᱟᱨ ᱠᱚ ᱦᱟᱸᱜ ᱵᱟᱝ ᱛᱟᱦᱮᱸ ᱠᱟᱱᱟ ᱥᱮ ᱞᱟᱦᱟ ᱛᱮ ᱫᱚ ᱵᱟᱝ ᱛᱟᱦᱮᱸ ᱠᱟᱱᱟ ᱚᱱᱟ ᱠᱷᱟᱹᱛᱤᱨ ᱛᱮ ᱤᱥᱠᱩᱞ ᱠᱚᱞᱮᱡᱽ ᱠᱚᱨᱮ ᱡᱟᱦᱟᱱᱟᱜ ᱜᱮ ᱥᱚᱢᱚᱥᱥᱟ ᱥᱮ ᱚᱞ ᱯᱟᱲᱦᱟᱜ ᱥᱚᱢᱚᱥᱟ ᱡᱩᱫᱤ ᱦᱩᱭᱩᱜ ᱠᱟᱱ᱾ ᱟᱢᱫᱚ ᱥᱠᱩᱨ ᱨᱮ ᱢᱟᱥᱴᱟᱨ ᱠᱚ ᱵᱟᱢ ᱧᱟᱢᱮᱭᱟ ᱛᱚᱠᱷᱚᱱ ᱫᱚ ᱛᱚᱠᱷᱚᱱ ᱫᱚ ᱥᱮ ᱟᱵᱟᱨ ᱯᱚᱨᱮᱨ ᱫᱤᱱ ᱛᱟᱸᱜᱤ ᱦᱩᱭᱩᱜ ᱛᱟᱢᱟ ᱛᱟᱢᱟ ᱚᱱᱟ ᱠᱚ ᱰᱟᱣᱩᱴ ᱡᱟᱦᱟᱸ ᱛᱟᱦᱮᱱ ᱛᱟᱢᱟ ᱚᱱᱟ ᱵᱟᱢ ᱠᱞᱤᱭᱟᱨ ᱫᱟᱲᱮᱭᱟᱜᱼᱟ᱾ ᱛᱚ ᱱᱤᱛᱚᱜ ᱱᱟᱦᱟᱜ ᱡᱩᱜᱽ ᱨᱮ ᱮᱭᱟᱭ ᱡᱩᱫᱤᱢ ᱥᱮᱬᱟ ᱞᱮᱠᱷᱟᱱ ᱫᱚ ᱛᱟᱦᱚᱞᱮ ᱦᱟᱸᱜ ᱢᱳᱵᱟᱭᱤᱞ ᱨᱮᱜᱮ ᱟᱢ ᱫᱚ ᱡᱚᱛᱚ ᱡᱤᱱᱤᱥ ᱮᱢ ᱠᱩᱞᱤ ᱫᱟᱲᱮ ᱭᱟᱭᱟ ᱚᱱᱟ ᱤᱫᱤ ᱠᱟᱛᱮ ᱛᱟᱦᱚᱞᱮ ᱚᱱᱟ ᱛᱟᱜᱤ ᱵᱟᱝ ᱦᱩᱭᱩᱜ ᱠᱟᱱ ᱛᱟᱢᱟ ᱚᱱᱟ ᱛᱮ ᱮᱭᱟᱭ ᱥᱮᱬᱟ ᱫᱚ ᱫᱚᱨᱠᱟᱨ ᱠᱟᱱ ᱜᱮᱭᱟ ᱟᱨ ᱮᱭᱟᱭ ᱮᱢ ᱥᱮᱬᱟ ᱞᱮᱠᱷᱟᱱ ᱵᱟᱠᱷᱟᱡ ᱫᱚ ᱟᱢ ᱫᱚ ᱡᱚᱛ ᱥᱮᱫ ᱛᱮᱜᱮᱢ ᱞᱟᱦᱟ ᱤᱫᱤᱜᱼᱟ ᱚᱱᱟ ᱛᱤᱧ ᱢᱚᱱᱮᱭᱟ ᱡᱮ ᱟᱵᱚ ᱱᱤᱛᱚᱜ ᱱᱟᱦᱟᱜ ᱡᱩᱜᱽ ᱨᱮᱦᱟᱸᱜ ᱡᱟᱦᱟᱸ ᱛᱤᱱᱟᱹᱜ ᱢᱮᱱᱟᱜ ᱠᱚᱣᱟ ᱟᱵᱚᱨᱮᱱ ᱯᱟᱹᱴᱷᱩᱣᱟᱹ ᱠᱚ ᱚᱞᱚᱜ ᱯᱟᱲᱦᱟᱣ ᱜᱤᱫᱽᱨᱟᱹ ᱠᱚ᱾ ᱩᱱᱠᱩ ᱫᱚ ᱮᱭᱟᱭ ᱥᱮᱬᱟ ᱫᱚᱨᱠᱟᱨ ᱠᱟᱱ ᱜᱮᱭᱟ ᱟᱨ ᱛᱮᱦᱮᱧᱟᱜ ᱡᱟᱦᱟᱸ ᱜᱟᱞᱢᱟᱨᱟᱣ ᱞᱟᱝ ᱜᱟᱞᱢᱟᱨᱟᱣ ᱮᱱᱟ ᱱᱤᱭᱟᱹ ᱜᱟᱞᱢᱟᱨᱟᱣ ᱨᱮ, ᱟᱹᱰᱤ ᱱᱟᱯᱟᱭ ᱤᱧ ᱵᱩᱡᱷᱟᱹᱣ ᱠᱮᱫᱟ ᱮᱭᱟᱭ ᱤᱫᱤ ᱠᱟᱛᱜ ᱞᱟᱝ ᱠᱟᱛᱷᱟᱭ ᱱᱟ᱾ ᱛᱚ ᱟᱢ ᱜᱮ ᱦᱟᱸᱜ ᱞᱟᱹᱭ ᱛᱟᱞᱟᱝ ᱢᱮ ᱪᱮᱫ ᱞᱮᱠᱟᱢ ᱵᱩᱡᱷᱟᱹᱣ ᱠᱮᱫᱟ ᱟᱨ ᱵᱟᱢ ᱵᱡᱟᱹᱣ ᱛᱮ ᱦᱟᱸᱜ ᱛᱤᱱᱟᱹᱜ ᱜᱟᱞᱢᱟᱨᱟᱣ ᱮᱫᱟ᱾
ᱦᱮᱸ ᱟᱹᱰᱤ ᱵᱷᱟᱜᱮ ᱵᱩᱡᱷᱟᱹᱣ ᱱᱟ ᱟᱨᱦᱚᱸ ᱫᱟᱨᱟᱭ ᱠᱟᱱ ᱫᱤᱱ ᱨᱮᱟᱨᱦᱚᱸ ᱞᱟᱝ ᱜᱟᱞᱢᱟᱨᱟᱣᱟ ᱟ ᱮᱰᱮᱠᱷᱟᱱ ᱡᱚᱦᱟᱨ᱾
ᱦᱩᱸ ᱡᱚᱦᱟᱨ